ᱦᱮᱸ ᱡᱚᱦᱟᱨ ᱜᱮ ᱡᱚᱦᱟᱨ ᱜᱮ
ᱦᱮᱸ
ᱦᱮᱸ ᱡᱚᱦᱟᱨ ᱜᱮ
ᱦᱮᱸ ᱡᱚᱦᱟᱨ ᱜᱮ ᱟᱡᱚᱢᱚᱜ ᱠᱟᱱᱟ ᱦᱮᱞᱳᱣ ᱵᱟᱝ ᱟᱸᱡᱚᱢᱚᱜ ᱠᱟᱱᱟ ᱠᱟᱛᱷᱟ
ᱦᱮᱞᱳ
ᱟᱸᱡᱚᱢᱚᱜ ᱠᱟᱱᱟ᱾
ᱦᱚᱸ ᱟᱸᱡᱚᱢ ᱴᱷᱤᱠᱟᱜ ᱠᱟᱱᱟ ᱦᱤᱛᱚᱜ ᱟᱱᱟ
ᱚ ᱴᱷᱤᱠ ᱠᱟᱹᱴᱤᱡ ᱱᱮᱴᱣᱚᱨᱠ ᱰᱤᱥᱴᱟᱵᱟ ᱵᱟᱝ ᱦᱮᱸ
ᱦᱳᱭ ᱦᱳᱭ ᱦᱳᱭ ᱫᱟᱜ ᱠᱟᱫᱟᱭ ᱛᱚ ᱠᱷᱚᱱ
ᱦᱮᱸᱰᱤᱥᱴᱟᱯ ᱠᱮᱫᱟᱭ ᱦᱮᱸ ᱴᱷᱤᱠ ᱪᱮᱫ ᱠᱚᱯᱮ ᱪᱤᱠᱟᱹᱭ ᱫᱟ ᱚ ᱟᱪᱪᱷᱟ ᱟᱪᱪᱷᱟ ᱟᱪᱪᱷᱟ
ᱫᱩᱲᱩᱵ ᱵᱟᱲᱟ ᱠᱟᱱᱟ
ᱛᱮᱞᱮ ᱱᱤᱛᱚᱜ ᱫᱚ ᱢᱚᱡᱽ ᱜᱮ ᱢᱮᱱᱟᱜ ᱯᱮᱭᱟ ᱢᱚᱡᱽ ᱜᱮ ᱢᱮᱱᱟᱜ ᱯᱮᱭᱟ ᱥᱮ ᱟᱞᱮ ᱦᱚᱸ
ᱦᱩᱸ ᱢᱚᱴᱟᱢᱩᱴᱤ
ᱚ
ᱢᱚᱴᱟ ᱢᱩᱴᱤ ᱵᱮᱥ ᱜᱮ
ᱟᱞᱮ ᱥᱮᱫ ᱫᱚ ᱫᱚᱢᱮ ᱫᱟᱜ ᱠᱮᱫᱟ
ᱦᱮᱱᱟᱜ ᱞᱮᱭᱟ
ᱚ ᱟᱞᱮ ᱥᱮᱫ ᱫᱚᱢᱮ ᱫᱟᱜ ᱡᱚᱨᱚᱭ ᱱᱟ
ᱟᱞᱮ ᱥᱮᱫ ᱦᱚᱸᱛᱚ ᱚᱱᱛᱮ ᱦᱮᱸ
ᱟᱸᱡᱚᱢᱚᱜ ᱠᱟᱱᱟᱞᱮ ᱢᱟᱡᱷᱮ ᱢᱚᱡᱷᱮ ᱰᱤᱥᱴᱟᱵᱽ ᱫᱟᱭ ᱱᱮᱴᱳᱣᱟᱨᱠ
ᱚᱠᱚᱭ ᱤᱧᱟᱹᱜ
ᱵᱟ ᱦᱮᱸ ᱤᱧᱟᱹᱜ ᱦᱚᱸ ᱟᱢᱟᱜ ᱦᱚᱸ
ᱚᱸᱻ ᱟᱞᱮ ᱚᱲᱟᱜ ᱨᱮᱢᱟ ᱴᱟᱣᱟᱨ ᱜᱮ ᱵᱟᱹᱱᱩᱜ
ᱚ ᱴᱟᱣᱟᱨ ᱵᱟᱱᱩᱜ ᱛᱟᱯᱮᱭᱟ
ᱚᱸᱻ ᱤᱧ ᱢᱟ ᱦᱟᱱᱮ ᱨᱟ ᱪᱟ ᱥᱮᱫ ᱤᱧ ᱩᱰᱩᱝ ᱠᱟᱱ ᱴᱟᱣᱟᱨ ᱯᱟᱸᱡᱟᱭ ᱞᱟᱹᱜᱤᱫ ᱟᱫᱚ ᱜᱷᱟᱱᱮ ᱜᱷᱟᱱᱮ ᱦᱮᱡ ᱟᱹᱧ ᱠᱟᱱᱟ ᱟᱫᱚ ᱜᱷᱟᱱᱮ ᱜᱷᱟᱱᱮ ᱫᱚᱲ ᱵᱤᱨᱚᱜᱚᱜ ᱠᱟᱹᱱᱟᱹᱧ
ᱴᱟᱣᱟᱨ ᱨᱮ ᱫᱮᱡ ᱞᱮᱱᱠᱷᱟᱱ ᱵᱟᱝ ᱜᱟᱱᱚᱜ
ᱵᱟᱸᱜᱟ ᱟᱫᱚ ᱵᱟ ᱦᱩᱭᱩᱜ ᱠᱟᱱᱟ ᱚᱲᱟᱜ ᱨᱮ ᱢᱤᱫᱴᱟᱝ ᱜᱟᱰᱟᱣ ᱦᱩᱭᱩᱜᱼᱟ᱾
ᱟᱪᱪᱷᱟ
ᱦᱮᱸ ᱤᱧᱟᱹᱜ ᱯᱚᱨᱮ ᱜᱮ ᱵᱟᱹᱧ ᱧᱟᱢᱟ ᱟᱫᱚ ᱚᱝᱠᱟ ᱫᱟᱜ ᱡᱟᱹᱯᱩᱫ ᱨᱮᱦᱚᱸ ᱪᱷᱟᱛᱟᱣᱟᱛᱮᱜ ᱫᱩᱲᱩᱵ ᱠᱚᱜ ᱢᱮ ᱨᱟᱪᱟ ᱨᱮ ᱵᱟᱨᱦᱮ ᱥᱮᱫ ᱩᱰᱩᱝ ᱦᱩᱭᱩᱜ ᱛᱟᱢᱟ ᱚᱱᱮ ᱚᱝᱠᱟ
ᱦᱩᱸᱻᱦᱩᱸᱻᱦᱩᱸ ᱟᱫᱚ ᱪᱮᱜ ᱨᱟᱪᱟ ᱨᱮ ᱤᱭᱟᱹ ᱠᱟᱯᱮ ᱚᱱᱟ ᱴᱟᱨ ᱟᱜᱩ ᱦᱚᱸᱠ ᱯᱮᱦᱮᱸ ᱫᱮᱞᱮᱭᱟ
ᱛᱟᱨ ᱫᱚ ᱚᱱᱟ ᱴᱟᱣᱟᱨ ᱨᱮᱞᱮ ᱯᱩᱥᱩᱭ ᱞᱟᱹᱜᱤᱫ ᱟᱫᱚ ᱚᱱᱛᱮ ᱨᱮ ᱵᱷᱟᱜᱮ ᱢᱤᱥᱛᱨᱤ ᱠᱚ ᱢᱮᱱᱟᱜ ᱠᱚᱣᱟ ᱥᱮ ᱤᱞᱮᱠᱴᱨᱤᱥᱤᱭᱟᱱ ᱠᱚ
ᱦᱮᱸ ᱢᱤᱥᱛᱨᱤ ᱠᱚ ᱢᱮᱱᱟᱜ ᱠᱚᱣᱟ ᱤᱞᱮᱠᱴᱨᱤᱥᱤᱭᱟᱱ ᱠᱚ ᱢᱮᱱᱟᱜ ᱠᱚᱣᱟ ᱟᱫᱚ ᱟᱢ ᱪᱮᱫ ᱴᱤᱭᱟ
ᱦᱮᱸ
ᱦᱮᱸ ᱟᱫᱩᱧ ᱢᱮᱛᱟᱣ ᱠᱚᱣᱟ
ᱦᱳᱭ ᱠᱟᱹᱴᱤᱡ ᱡᱳᱜᱟᱡᱳᱜᱽ ᱟᱞᱮ ᱯᱮ ᱦᱟᱸᱜ ᱦᱳᱭ ᱠᱟᱹᱴᱤᱡ ᱡᱳᱜᱟᱡᱳᱜᱽ ᱟᱞᱮ ᱯᱮ ᱦᱩᱸ
ᱦᱮᱸ ᱛᱚ
ᱵᱟᱝᱠᱷᱟᱡ ᱵᱟᱝ ᱜᱟᱱᱚᱜ ᱠᱟᱱᱟ ᱚᱱᱚᱝ ᱚᱱᱠᱟ ᱴᱟᱣᱟᱨ ᱵᱟᱝ ᱠᱷᱟᱱ ᱵᱤᱱᱟᱹ ᱴᱟᱣᱟᱨ ᱛᱮ ᱪᱤᱠᱟᱹᱢ ᱪᱤᱠᱟᱹᱢ ᱨᱚᱲᱟ ᱦᱚᱲ ᱥᱟᱶ
ᱦᱳᱭ ᱦᱳᱭ ᱦᱳᱭ ᱮᱠᱫᱚᱢ ᱮᱠᱫᱚᱢ
ᱦᱩᱸᱻ ᱟᱯᱮ ᱥᱮᱫ
ᱴᱟᱣᱟᱨ ᱫᱚ ᱟᱞᱮᱥᱮᱫ ᱫᱚ ᱚᱲᱟᱜ ᱨᱮ ᱴᱟᱣᱟᱨ ᱢᱮᱱᱟᱜᱼᱟ
ᱚ ᱛᱟᱦᱚᱞᱮ ᱚᱠᱟᱨᱮ ᱦᱮᱱᱟᱜ ᱢᱮ
ᱚᱲᱟᱜ ᱮᱠᱫᱚᱢ ᱤᱧ ᱫᱚ ᱱᱤᱛᱚᱜ ᱫᱚ ᱚᱲᱟᱜ ᱨᱮᱜᱮ ᱢᱤᱱᱟᱹᱧᱟ ᱾
ᱚ ᱛᱟᱦᱚᱞᱮ ᱴᱟᱣᱟᱨ ᱫᱚ ᱵᱟᱹᱱᱩᱜ ᱛᱟᱢᱟ ᱚᱲᱟᱜ ᱨᱮ?
ᱴᱟᱣᱟᱨ ᱢᱮᱱᱟᱜᱼᱟ ᱱᱟᱦᱟᱜ ᱚᱲᱟᱜ ᱨᱮ ᱴᱟᱣᱟᱨ ᱢᱮᱱᱟᱜ ᱛᱟᱞᱮᱭᱟ ᱾
ᱚ ᱵᱷᱟᱜᱮ ᱵᱷᱟᱜᱮ ᱟᱯᱮ ᱫᱚ ᱠᱤᱥᱟᱹᱲ ᱜᱮᱭᱟ ᱯᱮ ᱚᱲᱟᱜ ᱠᱚᱨᱮᱜ ᱴᱟᱣᱟᱨ ᱯᱮ ᱵᱚᱹᱭᱥᱟᱹᱣ ᱠᱟᱜ ᱱᱤᱜᱼᱟ ᱾
ᱟᱫᱚ ᱚᱱᱟ ᱫᱚ ᱠᱤᱥᱟᱹᱬ ᱨᱮᱫᱚ ᱵᱚᱞᱛᱮ ᱫᱚ ᱵᱟᱝ ᱠᱟᱱᱟ ᱚᱱᱟ ᱫᱚ ᱥᱚᱨᱠᱟᱨ ᱠᱚ ᱟᱠᱚᱣᱟᱜ ᱪᱮᱨ ᱨᱮᱠᱟ ᱪᱳᱭᱮᱥ ᱠᱟᱛᱮᱫ ᱠᱚ ᱦᱮᱡ ᱟᱠᱟᱱᱟ ᱱᱚᱸᱰᱮ ᱠᱚ,
ᱟᱪᱪᱷᱟ ᱟᱪᱪᱷᱟ ᱟᱪᱪᱷᱟ ᱟᱨ ᱦᱚᱸ ᱵᱷᱟᱹᱜᱮ ᱵᱷᱟᱹᱜᱮ
ᱦᱩᱸ ᱦᱩᱸ ᱠᱤᱥᱟᱹᱬ ᱨᱮᱱᱟᱜ ᱠᱤᱥᱟᱹᱬ ᱨᱮᱱᱟᱜ ᱜᱚᱞᱯᱷᱚ ᱫᱚ ᱵᱟᱝ ᱠᱟᱱᱟ ᱚᱱᱟ ᱫᱚ
ᱚ
ᱦᱩᱸ
ᱦᱩᱸ
ᱟᱯᱮ ᱦᱚᱸ ᱟᱯᱮ ᱦᱚᱸᱯᱮ ᱠᱤᱥᱟᱹᱲᱚᱜ ᱠᱟᱱ ᱜᱮᱭᱟ ᱦᱟᱸᱜ ᱮᱨ ᱯᱚᱨᱮ ᱾
ᱠᱤ ᱡᱟᱹᱱᱤ ᱚᱱᱟ ᱢᱚᱞᱚᱝ ᱨᱮ ᱛᱤᱥᱪᱚ ᱪᱟᱸᱫᱳ ᱵᱚᱸᱜᱟ ᱛᱤᱥ ᱪᱚ ᱠᱚᱭᱚᱜ ᱟᱞᱮᱭᱟ ᱫᱟᱭᱟ ᱟᱞᱮᱭᱟᱭ ᱾
ᱦᱮᱸ ᱵᱟ ᱵᱟᱝ ᱟᱯᱮ ᱠᱚᱭᱚᱜ ᱜᱚᱜ ᱟᱯᱮᱭᱟᱭ ᱾ ᱟ ᱟᱯᱮᱨᱮᱱ ᱜᱮ ᱪᱟᱸᱫᱳ ᱵᱚᱸᱜᱟ ᱫᱚ ᱾ ᱞᱟᱹᱭ ᱫᱤᱧ ᱟᱯᱮᱨᱮᱱ ᱜᱮ ᱪᱟᱸᱫᱳ ᱵᱚᱸᱜᱟ ᱫᱚ ᱦᱮᱞᱳ ᱟᱞᱮ ᱨᱮᱱ ᱫᱚ ᱪᱟᱸᱫᱳ ᱵᱚᱸᱜᱟ ᱵᱟᱹᱱᱩᱜ ᱠᱚᱣᱟ ᱾ ᱟᱞᱮᱨᱮᱱ ᱪᱟᱸᱫᱳ ᱵᱚᱸᱜᱟ ᱵᱟᱹᱱᱩᱜ ᱠᱚᱛᱟᱞᱮᱭᱟ ᱾ ᱟᱞᱮᱨᱮᱱ ᱫᱚ ᱪᱟᱸᱫᱳ ᱵᱚᱸᱜᱟ ᱫᱚ ᱵᱟᱝ,
ᱦᱮᱞᱳ